ᱦᱮᱞᱳ
ᱦᱚᱸ ᱟᱸᱡᱚᱢᱚᱜ ᱠᱟᱱᱟ᱾ ᱦᱚᱸ ᱡᱚᱦᱟᱨ ᱜᱮ, ᱨᱚᱲ ᱟᱸᱡᱚᱢᱚᱜ ᱠᱟᱱᱟ ᱤᱧᱟᱹᱜ, ᱦᱚᱸ ᱟᱸᱡᱚᱢᱚᱜ ᱠᱟᱱᱟ᱾ ᱚ ᱪᱮᱢ ᱪᱤ ᱪᱮᱜ ᱮᱢ ᱪᱤᱠᱟᱹᱭᱟ ᱟᱫᱚ
ᱦᱚᱸ ᱪᱮᱫ ᱦᱚ ᱵᱟᱝ ᱫᱩᱲᱩᱵ ᱵᱟᱲᱟ ᱦᱩᱭ ᱟᱠᱟᱱᱟ ᱥᱤᱛᱩᱝ ᱠᱟᱱᱟ ᱱᱚᱛᱮ ᱢᱟ ᱫᱚᱢᱮ
ᱚ ᱥᱤᱛᱩᱝ ᱦᱚᱭ ᱥᱤᱛᱩᱝ ᱫᱚ ᱥᱤᱛᱩᱝ ᱠᱟᱱᱟ ᱱᱤᱛᱚᱜ ᱱᱚ.... ᱛᱮ ᱢᱟ ᱨᱤᱢᱤᱞ ᱫᱷᱟᱨᱟ ᱟᱠᱟᱫ ᱛᱟᱦᱮᱸᱱ ᱛᱚ ᱦᱟᱞᱠᱟ ᱦᱟᱞᱠᱟ ᱢᱟᱱᱮ ᱰᱩᱸᱰᱨᱟᱩᱜ ᱟᱠᱟᱜ-ᱟᱭ ᱚᱱᱛᱮ ᱥᱤᱛᱩᱝ ᱠᱟᱜ-ᱟᱭ? ᱚ ᱢᱟᱱᱮ ᱫᱷᱩᱨᱩᱯ ᱴᱟᱜ ᱵᱩᱡᱷᱟᱹᱜ ᱠᱟᱱᱟ ᱦᱮᱸ ᱥᱮ
ᱦᱚᱭ
ᱚ, ᱱᱚᱛᱮ ᱦᱚᱸ ᱚᱱᱠᱟ ᱜᱮ
ᱦᱩᱸ
ᱚ ᱱᱤᱛᱚᱜ ᱱᱚᱜ-ᱚᱭ ᱛᱚ ᱫᱩᱲᱩᱵ ᱵᱟᱲᱟ ᱦᱩᱭ ᱟᱠᱟᱱᱟ ᱫᱟᱠᱟ ᱠᱚ ᱟ. ᱣᱨᱤ ᱡᱚᱢ ᱦᱩᱭᱩᱜ-ᱟ ᱡᱚᱢ ᱦᱩᱭᱩᱜ-ᱟ ᱱᱟᱦᱟᱜ ᱠᱤᱪᱷᱩ ᱜᱟᱹᱲᱤ ᱯᱚᱨᱮ
ᱦᱚ
ᱦᱚ ᱟᱨ ᱟᱢ ᱫᱚ ᱫᱟᱠᱟ ᱠᱚ ᱫᱚᱢ ᱡᱚᱢ ᱫᱟᱠᱟ ᱫᱚᱢ ᱡᱚᱢ ᱵᱟᱲᱟ ᱠᱮᱜ-ᱟ ᱚ ᱪᱮᱫ ᱠᱚ ᱯᱮ ᱩᱛᱩ ᱟᱠᱟᱜᱼᱟ ᱦᱮᱸ
ᱪᱟᱥ-ᱵᱟᱥ ᱠᱚ ᱫᱚ
ᱪᱟᱥ-ᱵᱟᱥ ᱠᱚ, ᱤᱧ ᱢᱟ ᱚᱲᱟᱜ ᱨᱮ ᱢᱟ ᱵᱟᱹᱱᱩᱜ ᱤᱧᱟ ᱪᱟᱥ-ᱵᱟᱥ ᱠᱚ ᱫᱚ ᱛᱚᱞᱟ ᱠᱚ ᱫᱚ ᱠᱚ ᱜᱤᱰᱤ ᱵᱟᱲᱟᱣ ᱟᱠᱟᱜᱼᱟ ᱚᱲᱟᱜ ᱥᱮᱡ ᱪᱟᱞᱟᱣ ᱦᱩᱭ ᱞᱮᱱᱟ ᱡᱚᱠᱷᱚᱱ ᱛᱚᱠᱷᱚᱱ ᱫᱚ
ᱟᱪᱪᱷᱟ
ᱦᱳᱭ
ᱦᱩᱸ
ᱟᱨ ᱟᱫᱷᱮᱠ ᱠᱚᱣᱟᱜ ᱵᱟᱠᱚ ᱜᱤᱲᱤ ᱫᱟᱜ ᱠᱮᱫ ᱛᱟᱦᱮᱸᱫ ᱦᱮᱸᱥᱮ ᱛᱚ ᱱᱤᱛᱚᱜ ᱫᱚ ᱯᱟᱞᱮᱜ ᱠᱚ ᱜᱤᱰᱤ ᱠᱮᱭᱟ ᱱᱟᱦᱟᱜ ᱡᱟᱦᱟᱸ ᱞᱮᱠᱟ. ᱧ ᱴᱷᱤᱠᱟᱹᱭᱮᱜᱼᱟ ᱛᱚ ᱚᱱᱮ ᱚᱱᱠᱟ ᱜᱮ
ᱚ ᱫᱟᱜ ᱠᱚ ᱫᱚ ᱫᱟᱜ ᱵᱟᱲᱟᱭ ᱜᱮᱭᱟ ᱚᱱᱛᱮ ᱦᱚᱸ
ᱦᱳᱭ ᱫᱟᱜ ᱵᱟᱲᱟᱭᱮᱫ ᱜᱮ ᱛᱟᱦᱮᱸᱜ ᱦᱮᱸ ᱥᱮ ᱚᱱᱟᱛᱮ ᱵᱟᱠᱚ ᱜᱤᱰᱤ ᱫᱟᱲᱮᱭᱟᱫ ᱛᱟᱦᱮᱸᱫ ᱟᱫᱷᱮᱠᱟᱜ
ᱚ ᱦᱚ
ᱦᱩᱸ, ᱟᱨ ᱚᱱᱛᱮ ᱫᱚ
ᱛᱮᱭᱟᱨ ᱱᱚᱛᱮ ᱦᱚᱸ ᱟᱨ ᱛᱚᱞᱟ ᱠᱚ ᱠᱟᱹᱴᱤᱡ ᱜᱤᱰᱤ ᱞᱮᱫ ᱛᱟᱦᱮᱸ ᱠᱟᱱᱟ ᱠᱚ ᱯᱟᱞᱮ ᱠᱷᱟᱨᱟᱯᱚᱜᱼᱟ ᱥᱮ ᱪᱮᱠᱟᱜᱼᱟ ᱱᱟᱦᱟᱜ ᱟᱫᱚ ᱫᱚᱲᱦᱟ ᱠᱚ ᱛᱚᱞᱟᱭ ᱟᱠᱚ ᱯᱟᱞᱮ ᱱᱟᱦᱟᱜ ᱛᱮᱦᱮᱧ ᱠᱟ. ᱴᱤᱡ ᱮ ᱥᱚᱛᱩᱝ ᱧᱚᱜ ᱚᱠᱟᱜ-ᱟᱭ
ᱟᱪᱪᱷᱟ
ᱟᱨ ᱱᱚᱶᱟ ᱯᱩᱲᱤᱭᱟᱹ ᱯᱩᱲᱭᱟᱹ ᱠᱚ ᱠᱟᱹᱴᱤᱡ ᱠᱚ ᱥᱤ ᱠᱟᱜ ᱠᱟᱱᱟ
ᱦᱳᱭ ᱯᱟᱲᱟᱜ ᱠᱟᱜ ᱠᱟᱱᱟ ᱠᱚ
ᱦᱳᱭ ᱯᱟᱲᱟᱜ ᱠᱟᱱᱟ ᱠᱚ
ᱚᱻ
ᱦᱩᱸ ᱚᱱᱟ ᱠᱚᱜᱮ ᱱᱷᱟᱜ ᱯᱟᱞᱮ ᱨᱚᱦᱚᱲ ᱚᱪᱚ ᱠᱟᱛᱮ ᱠᱟᱹᱴᱤᱡ ᱠᱚ ᱮᱨᱟ ᱚᱱᱟ ᱡᱟᱦᱟᱸ ᱞᱟᱹᱭᱟ ᱟᱠᱚ ᱛᱚ ᱡᱟᱦᱟᱸ ᱠᱟᱹᱴᱤᱡ ᱨᱚᱦᱚᱲ ᱡᱚᱜ ᱠᱟᱱᱟ ᱚᱱᱟ ᱠᱟᱹᱴᱤᱡ ᱛᱚᱞᱟ ᱠᱚᱜᱮ ᱠᱟᱹᱴᱤᱡ ᱵᱮᱥ ᱚᱰᱚᱠᱚᱜᱼᱟ
ᱦᱳᱭ ᱡᱟᱦᱟᱸ ᱫᱷᱩᱲᱤ ᱨᱮ ᱮᱨᱟᱜ ᱜᱮ ᱵᱷᱟᱹᱜᱤ ᱫᱚ ᱩᱰᱩᱠᱚᱜᱼᱟ ᱦᱮᱸᱥᱮ
ᱦᱳᱭ ᱟᱫᱚ ᱚᱱᱟᱜᱮ ᱠᱟᱹᱴᱤᱡ ᱠᱚ ᱯᱩᱲᱤᱭᱟᱹ ᱠᱟᱛᱮ ᱠᱚ ᱤᱭᱟᱹ ᱠᱟᱜ ᱠᱟᱱᱟ ᱠᱟ. ᱴᱤᱡ ᱨᱚᱦᱚᱲ ᱧᱚᱜ ᱠᱟᱱᱟ ᱠᱚ ᱯᱟᱞᱮᱱ
ᱦᱩᱸ... ᱟ.....
ᱟᱨ ᱚᱱᱛᱮ ᱫᱚ ᱛᱤᱱᱟᱹᱜ ᱵᱟᱨ ᱯᱮ ᱪᱟᱥ ᱟᱯᱮ ᱦᱩᱲᱩ, ᱦᱩᱲᱩ ᱠᱚ ᱫᱚ ᱵᱟᱨ ᱫᱷᱮᱱ ᱥᱮ ᱢᱤᱫ ᱫᱷᱟᱹᱣ ᱜᱮ
ᱵᱟᱨ ᱫᱷᱟ. ᱣ ᱞᱮ ᱪᱟᱥ-ᱟ ᱱᱚᱛᱮ ᱫᱚ
ᱚ ᱵᱟᱹᱨ ᱫᱷᱟᱹᱣ ᱢᱟᱲᱟᱝ ᱫᱚ ᱚᱱᱮ ᱟᱥᱟᱲ ᱵᱚᱸᱜᱟ ᱫᱟᱜ ᱡᱟᱦᱟᱸ ᱟᱥᱟᱲ ᱵᱚᱸᱜᱟ ᱡᱟᱦᱟᱸ ᱫᱟᱜ ᱡᱟᱹᱲᱤᱭᱟᱭ ᱚᱱᱟᱛᱮ
ᱦᱮᱸ ᱦᱚ ᱥᱤᱛᱩᱝ ᱦᱩᱲᱩ ᱢᱤᱫ ᱫᱚ ᱦᱚᱭ ᱡᱟᱦᱟ ᱚᱱᱟ ᱥᱮᱞᱚ ᱠᱚ ᱛᱮ ᱱᱟᱦᱟᱸᱜ
ᱦᱳᱭ ᱟᱪᱪᱷᱟ ᱥᱮᱞᱚᱜ ᱵᱮᱵᱚᱥᱛᱷᱟ ᱠᱚ ᱮᱱᱠᱷᱟᱱ ᱫᱚ ᱢᱮᱱᱟᱜᱼᱟ ᱦᱟᱝ᱾ ᱛᱮᱫᱚ ᱦᱮᱸᱥᱮ ᱚ ᱟᱹᱰᱤ ᱱᱟᱯᱟᱭ᱾
ᱦᱮᱸ ᱚᱱᱟ ᱠᱚᱛᱮ ᱜᱮ ᱪᱟᱥ ᱵᱟᱲᱟ ᱦᱩᱭᱩᱜᱼᱟ, ᱟᱫᱚ ᱦᱟᱥᱟ ᱢᱟᱹᱴᱤ ᱠᱚᱦᱚᱸ ᱟᱵᱚ ᱫᱚ ᱠᱚᱢ ᱜᱮᱛᱟᱵᱚᱱᱟ ᱠᱟᱹᱴᱤᱡ ᱟᱫᱚ ᱚᱱᱟ ᱠᱚᱛᱮᱜᱮ ᱠᱟᱹᱴᱤᱡ ᱵᱟᱨ ᱫᱷᱟ. ᱣ ᱪᱟᱥ ᱦᱩᱭᱩᱜ ᱠᱟᱱᱟ᱾
ᱦᱩᱸ ᱟᱨ ᱟᱞᱮ ᱥᱮᱫ ᱫᱚ ᱚᱝᱠᱟ ᱫᱚ ᱟᱞᱮ ᱫᱚ ᱢᱤᱫ ᱫᱷᱟᱹᱣ ᱜᱮᱞᱮ ᱪᱟᱥᱟ ᱡᱟᱦᱟᱸ ᱫᱚ ᱠᱟᱹᱴᱤᱡ ᱧᱚᱜ ᱜᱮᱭᱟ ᱴᱷᱚᱬᱚᱠ ᱧᱚᱜ ᱜᱮᱭᱟ ᱥᱮ ᱮᱱᱠᱷᱟᱱ ᱫᱚ
ᱡᱟᱦᱟᱸ ᱟᱥᱟᱲ ᱵᱚᱸᱜᱟ ᱟᱸ ᱚᱱᱟ ᱥᱮᱨᱢᱟ ᱫᱟᱜ ᱡᱟᱹᱲᱤ ᱛᱮᱜᱮᱞᱮ ᱪᱟᱥᱟ᱾
ᱦᱮᱸ
ᱛᱟᱦᱮᱱ ᱜᱮ ᱟᱨ ᱡᱟᱦᱟᱸ ᱥᱮᱛ ᱛᱩᱝ ᱦᱩᱲᱩ ᱩᱱᱛᱚᱠᱚ ᱚᱝᱠᱟ ᱫᱚ ᱥᱤᱛᱩᱝ ᱦᱩᱰᱩ ᱫᱚ ᱵᱟᱞᱮ ᱪᱟᱥᱟ᱾ ᱫᱟᱜ ᱚᱝᱠᱟ ᱵᱮᱵᱚᱥᱛᱷᱟ ᱵᱟᱹᱱᱩᱜᱼᱟ, ᱥᱮᱞᱚ ᱠᱚ, ᱥᱮᱞᱟᱨ ᱠᱚ ᱚᱝᱠᱟ ᱵᱟᱹᱱᱩᱜᱼᱟ ᱟᱨ ᱜᱟᱰᱟᱼᱢᱩᱰᱩ ᱠᱚᱦᱚᱸ ᱵᱟᱹᱱᱩᱜᱼᱟ ᱵᱟᱭ ᱯᱟᱨᱚᱢᱟ ᱟ ᱦᱮᱸ ᱥᱮ ᱮᱱᱠᱷᱟᱱ ᱫᱚ ᱚᱱᱟ ᱠᱚᱛᱮ ᱜᱮ ᱵᱟᱞᱮ ᱵᱟᱝᱞᱮ ᱪᱟᱥᱟ, ᱟᱨ ᱴᱷᱚᱱᱚᱠ ᱡᱟᱭᱜᱟ ᱥᱮ ᱫᱟᱜ ᱵᱟᱝ ᱴᱟᱦᱟᱨᱟᱜᱼᱟ ᱚᱝᱠᱟ᱾
ᱦᱚ ᱦᱚ ᱚᱱᱟ ᱫᱚ ᱥᱮᱞᱚ ᱠᱚᱛᱮ ᱜᱮ ᱱᱟᱯ ᱱᱯᱟᱭᱚᱜᱼᱟ ᱚᱱᱟ ᱫᱚ ᱟᱹᱰᱤ ᱪᱮᱨᱦᱟ ᱥᱮᱞᱚ ᱵᱟᱝᱠᱷᱟᱱ ᱜᱟᱰᱟ ᱠᱚᱛᱮ ᱜᱮ ᱫᱟᱜ ᱧᱟᱢ ᱞᱮᱠᱷᱟᱱ ᱟᱹᱰᱤ ᱱᱟᱯᱟᱭᱚᱜᱼᱟ ᱚᱱᱟ ᱠᱚᱫᱚ᱾
ᱦᱚ ᱟᱪᱪᱷᱟ ᱛᱟᱦᱞᱮ ᱦᱩᱸ ᱟᱨ ᱩᱛᱩ ᱠᱚᱛᱮ ᱯᱮ ᱪᱟᱥ ᱵᱟᱲᱟᱭᱟ ᱥᱮ ᱵᱟᱝ?
ᱦᱚᱸ ᱩᱛᱩ ᱠᱚᱫᱚ ᱱᱚᱜᱼᱚᱭ ᱛᱚ ᱥᱚᱵᱽᱡᱤ ᱠᱚᱫᱚ ᱱᱚᱣᱟ ᱟᱵᱚ ᱫᱚ ᱱᱚᱣᱟ ᱵᱟᱲᱜᱮ ᱡᱷᱟᱲᱜᱮ ᱠᱚᱨᱮ ᱪᱟᱥ ᱦᱩᱭᱩᱜ ᱠᱟᱱᱟ ᱚᱲᱟᱜ ᱠᱚᱨᱮᱱ ᱜᱮ᱾ ᱱᱤᱡᱮ ᱡᱚᱢ ᱞᱟᱹᱜᱤᱫ ᱜᱮ ᱟᱫᱚ ᱞᱟᱹᱭ ᱞᱮᱠᱷᱟᱱ ᱫᱚ ᱢᱟᱨᱠᱮᱴ ᱠᱚᱨᱮ ᱦᱚᱸ ᱱᱤᱛᱚᱜ ᱢᱟ ᱫᱚᱢᱮ ᱥᱚᱵᱽᱡᱤ ᱫᱟᱢᱚᱜ ᱠᱟᱱᱟ, ᱟᱫᱚ ᱱᱤᱡᱮ ᱛᱮ ᱡᱚᱢ ᱞᱟᱹᱜᱤᱫ ᱜᱮ ᱪᱟᱥ ᱵᱟᱲᱟᱭ ᱦᱩᱭᱩᱜᱼᱟ᱾
ᱛᱚ ᱢᱟᱱᱮ ᱵᱟᱹᱫᱽ ᱠᱚᱨᱮ ᱵᱟᱯᱟ ᱵᱟᱯᱮ ᱪᱟᱥᱟ?
ᱦᱮᱸ ᱵᱟᱝᱟ ᱵᱟᱹᱫᱽ ᱠᱚᱨᱮ ᱫᱚ ᱚᱱᱟ ᱵᱟᱲᱜᱮ ᱵᱟᱲᱜᱮ ᱠᱚᱨᱮᱜ ᱜᱮ ᱪᱟᱥ ᱦᱩᱭᱩᱜᱼᱟ᱾
ᱟᱪᱪᱷᱟ ᱢᱟᱱᱮ ᱚᱱᱛᱮ ᱦᱚᱸ ᱫᱟᱢ ᱧᱚᱜ ᱜᱮᱭᱟ ᱥᱮ ᱛᱚ ᱟᱞᱮ ᱥᱮ ᱥᱮᱜ ᱦᱚᱸ ᱵᱟᱝ ᱠᱚ ᱪᱟᱥ ᱠᱚᱣᱟ ᱵᱟᱹᱫᱽ ᱠᱚᱨᱮ ᱫᱚ ᱚᱝᱠᱟ ᱢᱟᱱᱮ ᱠᱷᱩᱵ ᱠᱚᱢ, ᱟᱨ ᱱᱤᱡᱮ ᱫᱚ ᱚᱲᱟᱜ ᱠᱚᱨᱮ ᱜᱮ ᱡᱷᱟᱹᱱᱴᱤ ᱵᱷᱤᱛᱤᱨ ᱨᱮ ᱟᱲᱟᱜ ᱥᱟᱠᱟᱢᱜ ᱢᱩᱱᱜᱟᱹ ᱟᱲᱟᱜ ᱠᱚ ᱦᱮᱸ ᱥᱮ ᱠᱚᱸᱫᱽᱨᱤ ᱠᱚ ᱡᱩᱫᱤᱢ ᱱᱟᱹᱲᱤ ᱠᱟᱜᱼᱟ ᱚᱱᱟ ᱠᱚ᱾ ᱟᱨ ᱟᱲᱟᱜ ᱠᱚ ᱡᱟᱦᱟᱱᱟᱜ ᱠᱚᱢ ᱮᱨ ᱠᱟᱜᱼᱟ ᱤᱱᱟᱹ ᱠᱚᱜᱮ ᱤᱱᱟᱹ ᱤᱱᱟᱹ ᱠᱚᱜᱮ᱾ ᱡᱚᱢ ᱵᱟᱲᱟ ᱦᱟᱛᱮᱫ ᱦᱟᱸ ᱡᱤᱭᱚᱱ ᱠᱷᱟᱸᱰᱟᱣ ᱦᱩᱭᱩᱜᱼᱟ ᱦᱮᱸ ᱥᱮ ᱵᱟᱝᱟ᱾
ᱦᱳᱭ ᱟᱵᱚ ᱫᱚ ᱥᱟᱱᱛᱟᱲ ᱦᱚᱲ ᱛᱚ ᱛᱤᱱᱟᱹ ᱵᱮᱥ ᱟᱲᱟᱜ ᱥᱟᱠᱟᱢ ᱡᱚᱢ ᱠᱟᱛᱮ ᱵᱚᱱ ᱛᱟᱦᱮᱸ ᱵᱟᱲᱟᱜᱼᱟ᱾
ᱦᱚᱭ ᱟᱨ ᱱᱤᱛᱟᱹᱜ ᱢᱟ ᱟᱨ ᱱᱤᱛᱚᱜ ᱢᱟ ᱜᱚᱨᱚᱢ ᱫᱤᱱ ᱠᱟᱱᱟ, ᱱᱤᱛᱚᱜ ᱡᱟᱹᱥᱛᱤ ᱠᱟᱨᱛᱮ ᱫᱟᱜ ᱢᱟᱹᱲᱤ ᱟᱨ ᱢᱩᱱᱜᱟᱹ ᱟᱲᱟᱜ᱾
ᱦᱮᱸ ᱚᱱᱟ ᱫᱚ ᱟᱹᱰᱤ ᱵᱮᱥ ᱦᱮᱸ ᱚᱱᱟ ᱫᱚ ᱟᱹᱰᱤ ᱵᱮᱥᱟ ᱚᱱᱟ ᱫᱚ ᱟᱹᱰᱤ ᱱᱟᱯᱟᱭ ᱚᱱᱟ ᱫᱚ᱾
ᱟᱨ ᱟᱯᱮ ᱫᱚ ᱪᱮᱫ ᱠᱚᱯᱮ ᱡᱚᱢ ᱵᱟᱲᱟᱭᱮᱫᱼᱟ ᱮᱱᱠᱷᱟᱱ ᱫᱚ ᱱᱚᱣᱟ ᱥᱤᱛᱩᱝ ᱨᱮ
ᱦᱮᱸ ᱱᱤᱛᱚᱜ ᱦᱚᱸ ᱟᱞᱮ ᱦᱚᱸ ᱡᱚᱢ ᱢᱟ ᱚᱱᱟ ᱠᱚᱜᱮ ᱡᱚᱢ ᱵᱟᱲᱟ ᱦᱩᱭᱩᱜ ᱠᱟᱱᱟ, ᱱᱤᱛᱚᱜ ᱫᱚ ᱟᱞᱮ ᱦᱚᱸᱞᱮ ᱛᱩ ᱠᱟᱜ ᱛᱟᱦᱮᱱᱟ ᱛᱮᱦᱮᱱ ᱫᱚ ᱢᱩᱱᱜᱟᱹ ᱟᱲᱟᱜ ᱥᱟᱞᱟ ᱜᱮ ᱫᱟᱠᱟ ᱠᱚ ᱡᱚᱢ ᱵᱟᱲᱟ ᱦᱩᱭᱱᱟ ᱟᱹᱰᱤ ᱛᱟᱜᱲᱟ ᱵᱩᱡᱷᱟᱹᱭᱮᱱᱟ ᱵᱟᱥᱠᱮ ᱫᱟᱠᱟ ᱥᱟᱞᱟᱜ᱾
ᱟᱪᱪᱷᱟ
ᱦᱮᱸ ᱱᱤᱛᱚᱜ ᱫᱚ ᱟᱨ ᱞᱟᱹᱠᱤ ᱠᱚᱢᱟ ᱠᱚ ᱵᱟᱝ ᱩᱰᱳᱠ ᱠᱟᱱᱟ ᱡᱮ ᱢᱤᱫᱴᱟᱝ ᱵᱟᱨᱭᱟ ᱨᱚᱦᱚᱭ ᱞᱮᱱ ᱛᱟᱦᱮᱸᱱᱟ ᱦᱚᱸ ᱜᱚᱡ ᱮᱱᱟ᱾ ᱡᱟᱨᱠᱟ ᱥᱮᱫ ᱛᱮ ᱫᱟᱜ ᱠᱚᱛᱮ᱾ ᱟᱫᱚ ᱚᱱᱟ ᱫᱟᱨᱮ ᱠᱚᱨᱮ ᱢᱩᱱᱜᱟᱹ ᱟᱨᱟᱜ ᱠᱚᱜᱮ ᱢᱮᱱᱟᱜᱼᱟ, ᱚᱱᱟ ᱠᱚᱛᱮ ᱜᱮ ᱡᱚᱢ ᱵᱟᱲᱟᱭ ᱦᱩᱭᱩᱜ ᱠᱟᱱᱟ ᱱᱤᱛᱚᱜ ᱵᱚᱨᱛᱚᱢᱟᱱ᱾
ᱟᱹᱰᱤ ᱱᱟᱯᱟᱭ ᱟᱨ
ᱚᱱᱟ ᱠᱟᱛᱷᱟ ᱠᱟᱱ ᱜᱮᱭᱟ ᱱᱮᱛᱟᱨ ᱱᱤᱭᱟᱹ ᱜᱚᱨᱚᱢ ᱨᱮ ᱯᱮᱲᱟ ᱫᱟᱠᱟ ᱦᱚᱸ ᱡᱩᱫᱤᱢ ᱡᱚᱢᱟ ᱥᱮᱛᱟᱜ ᱫᱟᱜ ᱟᱹᱰᱤ ᱥᱚᱠᱛᱚ ᱛᱮᱛᱟᱝᱟ᱾ ᱞᱟᱹᱭ ᱞᱮᱠᱷᱟᱱ ᱫᱚ ᱫᱟᱜ ᱢᱟᱹᱲᱤ ᱡᱚᱢ ᱢᱮ ᱴᱷᱤᱠ ᱜᱮᱭᱟ ᱥᱮᱛᱟᱜ ᱦᱚᱸ ᱟᱨ ᱟᱹᱭᱩᱵᱽ ᱦᱚᱸ ᱟᱨ ᱟᱹᱭᱩᱵᱽ ᱫᱟᱜ ᱫᱟᱠᱟᱢ ᱡᱚᱢᱟ ᱪᱚᱞᱚ ᱴᱷᱤᱠ ᱜᱮᱭᱟ ᱡᱚᱢ ᱠᱮᱜ ᱟᱢ? ᱴᱷᱤᱠ ᱜᱮᱭᱟ ᱫᱟᱜ ᱮᱢ ᱧᱩ ᱠᱮᱭᱟ ᱚ ᱩᱱ ᱤᱱ ᱥᱚᱢᱚᱭ ᱜᱮ ᱵᱮᱥ ᱟᱨ ᱛᱟᱞᱟ ᱧᱤᱫᱟᱹ ᱛᱤᱨᱮ ᱫᱟᱜ ᱛᱮᱛᱟᱝ ᱢᱮᱭᱟ ᱟᱨᱚ ᱟᱨᱚ ᱩᱱ ᱵᱚᱱ ᱢᱩᱥᱠᱤᱞᱚᱜᱼᱟ ᱦᱮᱸ ᱥᱮ ᱮᱱᱠᱷᱟᱱ ᱱᱤᱭᱟᱹ ᱜᱚᱨᱚᱢ ᱨᱮᱫᱚ ᱫᱟᱜ ᱢᱟᱹᱲᱤ ᱜᱮ
ᱫᱟᱜ ᱢᱟᱹᱲᱤ ᱜᱮ ᱵᱮᱥᱟ ᱦᱚᱭ᱾
ᱦᱳᱭ ᱚᱱᱮ ᱚᱝᱠᱟ ᱟᱞᱮ ᱦᱚᱸ ᱵᱟᱨ ᱴᱮᱢ ᱵᱟᱨ ᱥᱩᱢᱩᱜ ᱮᱸ ᱥᱮᱛᱟᱜ ᱦᱚᱸ ᱟᱨ ᱟᱹᱭᱩᱵ ᱦᱚᱸ ᱫᱟᱜ ᱢᱟᱹᱲᱤ ᱜᱮᱞᱮ ᱡᱚᱢᱟ᱾ ᱟᱨ ᱱᱤᱛᱚᱜ ᱤᱧ ᱯᱟᱹᱴᱷᱩᱣᱟᱹ ᱠᱟᱹᱱᱟᱹᱧ ᱦᱮᱸ ᱥᱮ ᱵᱟᱦᱟᱨᱮ ᱨᱤᱧ ᱛᱟᱦᱮᱱᱟ ᱚᱲᱟᱜ ᱨᱮᱢᱟ ᱵᱟᱹᱱᱩᱜ ᱤᱧᱟ᱾
ᱦᱮᱸ
ᱦᱮ ᱥᱮ ᱮᱱᱠᱷᱟᱱ ᱫᱚ ᱱᱚᱸᱰᱮ ᱦᱚᱸ ᱥᱮᱛᱟᱜ ᱨᱮᱜᱮᱞᱮ ᱫᱟᱠᱟ ᱠᱟᱜᱼᱟ᱾ ᱟᱨ ᱚᱱᱟ ᱜᱮ ᱵᱟᱨ ᱫᱚᱢ ᱡᱚᱢᱟ ᱞᱮ᱾
ᱦᱮᱸ ᱚᱱᱟ ᱫᱚ ᱮᱠᱪᱚᱞᱤ ᱵᱮᱥ ᱜᱮᱭᱟ ᱢᱟᱱᱮ ᱛᱮᱦᱮᱱ ᱟᱹᱭᱩᱵ ᱵᱮᱲᱟ ᱫᱟᱠᱟ ᱠᱟᱜ ᱢᱮ ᱜᱟᱯᱟ ᱫᱟᱠᱟ ᱡᱚᱢ ᱢᱮ ᱚᱱᱟ ᱫᱚ ᱟᱹᱰᱤ ᱛᱟᱜᱲᱟ ᱦᱟᱲᱦᱟᱜ ᱫᱚᱜᱼᱟ᱾ ᱟᱹᱰᱤ ᱵᱮᱥ ᱵᱩᱡᱷᱟᱹᱜᱼᱟ ᱦᱩᱸ ᱚᱱᱟ ᱡᱚᱢ ᱡᱚᱝ ᱨᱮᱦᱚᱸ ᱟᱹᱰᱤ ᱪᱮᱦᱨᱟ ᱵᱩᱡᱷᱟᱹᱜᱼᱟ ᱟᱨ ᱦᱚᱲᱢᱚ ᱠᱚᱦᱚᱸ ᱵᱮᱥ ᱛᱟᱦᱮᱱᱟ ᱚᱱᱟ ᱫᱚ᱾
ᱟᱨ ᱥᱮᱛᱟᱜ ᱨᱮ ᱫᱟᱠᱟ ᱠᱟᱜᱼᱟ ᱞᱮ ᱟᱨ ᱩᱛᱩ ᱡᱩᱫᱤ ᱪᱟᱵᱟᱜᱼᱟ ᱫᱟᱠᱟ ᱫᱚ ᱰᱷᱮᱨ ᱫᱟᱠᱟ ᱠᱟᱜᱼᱟ ᱠᱟᱜ ᱦᱮᱱᱟᱜᱼᱟ ᱥᱮ ᱩᱛᱩ ᱡᱩᱫᱤ ᱪᱟᱵᱟᱜᱼᱟ ᱮᱱᱠᱷᱟᱱ ᱩᱛᱩ ᱫᱚ ᱟᱭᱩᱵ ᱡᱟᱦᱟᱸ ᱱᱟᱜ ᱜᱮ ᱩᱛᱩ ᱠᱟᱛᱮᱫ ᱫᱟᱜ ᱢᱟᱹᱰᱤ ᱥᱟᱞᱟᱜ ᱡᱚᱢᱟᱞᱮ ᱦᱚ᱾
ᱟᱨ ᱫᱟᱠᱟ ᱠᱚᱫᱚ ᱠᱟᱹᱴᱤᱡ ᱠᱚᱥᱴᱚ ᱜᱮ ᱡᱟᱦᱟᱸᱱᱟᱜ ᱵᱟᱝ ᱟᱹᱜᱩᱭ ᱦᱩᱭᱩᱜ ᱜᱮᱭᱟ ᱵᱟᱡᱟᱨ ᱥᱮᱫ ᱠᱷᱚᱱᱟᱜ
ᱦᱳᱭ ᱟᱨ ᱟᱥᱚᱞ ᱠᱟᱛᱷᱟ ᱫᱚ ᱟᱥᱚᱞ ᱠᱟᱛᱷᱟ ᱫᱚ ᱱᱚᱣᱟ ᱦᱩᱭᱩᱜ ᱠᱟᱱᱟ ᱫᱟᱠᱟ ᱡᱚᱢ ᱞᱮᱠᱷᱟᱱ ᱫᱟᱜ ᱛᱮᱛᱟᱝᱟ ᱦᱮᱸ ᱥᱮ ᱾ ᱨᱚᱦᱚᱲ ᱫᱟᱠᱟ ᱡᱚᱢ ᱞᱮᱠᱷᱟᱱ ᱟᱨ ᱱᱚᱣᱟ ᱨᱩᱴᱷᱤᱭᱟᱹ ᱥᱤᱛᱩᱝ ᱨᱮᱫᱚ ᱨᱚᱦᱚᱲ ᱫᱟᱠᱟ ᱡᱚᱢ ᱦᱚᱸ ᱢᱩᱥᱠᱤᱞ ᱜᱮᱭᱟ ᱚᱱᱮ ᱚᱱᱮ ᱚᱱᱟ ᱠᱷᱟᱹᱛᱤᱨ ᱛᱮᱜᱮ ᱫᱟᱜ ᱢᱟᱹᱰᱤ ᱛᱚ ᱡᱚᱢ ᱦᱩᱭᱩᱜᱼᱟ᱾
ᱫᱟᱜ ᱢᱟᱹᱲᱤ ᱜᱮ ᱮᱠᱪᱩᱭᱞᱤ ᱟᱵᱚ ᱥᱟᱱᱛᱟ ᱫᱚ ᱵᱮᱥᱼᱟ ᱾
ᱦᱳᱭ ᱟᱨ ᱫᱚᱢ ᱦᱚᱸ ᱛᱟᱦᱮᱱᱟ ᱫᱟᱲᱮ ᱦᱚᱸ ᱛᱟᱦᱮᱱᱟ ᱥᱮ ᱵᱟᱝ ᱡᱟᱦᱟᱸ ᱛᱮᱜᱮᱢ ᱪᱟᱵᱟᱭᱱᱟ ᱡᱩᱫᱤ ᱡᱟᱦᱟᱸ ᱛᱮᱜᱮᱢ ᱪᱟᱞᱟᱜ ᱠᱟᱱᱟ ᱫᱟᱜ ᱢᱟᱹᱰᱤ ᱛᱚ ᱡᱚᱢ ᱠᱟᱛᱮᱜ ᱪᱟᱞᱟᱜ ᱢᱮ ᱦᱮᱸ ᱥᱮ ᱫᱟᱠᱟ ᱫᱟᱜ ᱡᱩᱫᱤ ᱦᱳᱭ ᱟᱨ ᱡᱩᱫᱤ ᱫᱟᱠᱟ ᱡᱚᱢ ᱠᱟᱛᱮᱢ ᱪᱟᱞᱟᱣ ᱮᱱᱟ ᱫᱟᱜ ᱛᱮᱛᱟᱝ ᱛᱮ ᱵᱟᱢ ᱵᱟᱡᱟᱜᱼᱟ ᱦᱮᱸ ᱥᱮ ᱢᱩᱥ ᱠᱮᱞ ᱢᱩᱥᱠᱮᱞ ᱜᱚᱫᱚᱜᱼᱟ ᱚᱱᱟ ᱞᱟᱹᱜᱤᱫ
ᱦᱮᱸ
ᱡᱟᱦᱟᱸ ᱛᱤᱜᱤᱢ ᱪᱟᱞᱟᱜ ᱠᱟᱱᱟ ᱫᱟᱜ ᱢᱟᱹᱰᱤ ᱡᱚᱢ ᱢᱮ ᱟᱨ ᱪᱟᱞᱟᱜ ᱢᱮ ᱵᱷᱟᱞᱮ ᱵᱟᱥᱠᱮ ᱫᱟᱜ ᱢᱟᱹᱰᱤ ᱞᱮᱠᱤᱱ ᱡᱚᱢ ᱢᱮ ᱫᱟᱜ ᱢᱟᱹᱲᱤ ᱡᱚᱢ ᱢᱮ ᱟᱨ ᱪᱟᱞᱟᱜ ᱢᱮ ᱮᱠᱫᱚᱢ ᱠᱮᱴᱮᱡ ᱜᱮᱢ ᱛᱟᱦᱮᱱᱟ ᱞᱟᱸᱜᱟ ᱦᱚᱸ ᱵᱟᱢ ᱵᱩᱡᱷᱟᱹᱣᱟ᱾
ᱚᱸ ᱚᱱᱟ ᱫᱚ ᱟᱹᱰᱤ ᱱᱟᱯᱟᱭᱟ ᱚᱱᱟ ᱫᱚ᱾
ᱦᱚᱻ
ᱦᱩᱸ ᱚᱱᱟ ᱫᱚ ᱟᱹᱰᱤ ᱵᱮᱥ ᱡᱤᱱᱥ ᱠᱟᱱ ᱟᱵᱚ ᱚᱱᱟ ᱟᱵᱚ ᱞᱟᱹᱜᱤᱫ ᱛᱮᱫᱚ ᱫᱟᱜ ᱢᱟᱹᱲᱤ ᱫᱚ
ᱦᱩᱸ
ᱟᱹᱰᱤ ᱵᱮᱥ᱾ ᱟᱨ ᱱᱤᱛᱚᱜ ᱫᱚ ᱛᱟᱦᱚᱞᱮ ᱟᱹᱛᱩ ᱫᱤᱥᱚᱢ ᱠᱚᱫᱚ ᱵᱟᱵᱤᱱ ᱦᱮᱡ ᱵᱟᱲᱟ ᱟᱠᱟᱱᱟ
ᱦᱟᱸ ᱟᱹᱛᱩ ᱫᱤᱥᱚᱢ ᱥᱮᱫ ᱫᱚ ᱥᱮᱱ ᱫᱚ ᱟᱹᱨᱤ ᱞᱤᱧ ᱥᱮᱱᱚᱜᱼᱟ ᱦᱮᱸ‌ᱥᱮ ᱛᱚ ᱟᱹᱰᱤ ᱫᱤᱱ ᱟᱭᱢᱟ ᱟᱹᱰᱤ ᱫᱤᱱ ᱜᱟᱱ ᱦᱩᱭᱱᱟ᱾ ᱟᱹᱨᱤ ᱞᱤᱧ ᱥᱮᱱᱚᱜᱼᱟ ᱛᱚ ᱱᱤᱛᱚᱜ ᱥᱮᱱᱞᱤᱧ ᱞᱟᱹᱭᱮᱫᱼᱟ ᱦᱟᱸᱜ ᱜᱟᱯᱟ ᱢᱮᱭᱟᱝ ᱛᱚ ᱪᱮᱫ ᱞᱮᱠᱟᱜ ᱠᱟᱱᱟ ᱦᱟᱸᱜ ᱡᱩᱫᱤ ᱥᱚᱢᱚᱭ ᱞᱤᱧ ᱧᱟᱢᱮᱫᱼᱟ᱾ ᱮᱱᱠᱷᱟᱱ ᱫᱚ ᱱᱤᱦᱟᱹᱛ ᱜᱮᱞᱤᱧ ᱥᱮᱱᱚᱜᱼᱟ ᱪᱮᱫᱟᱜ ᱥᱮ ᱟᱹᱰᱤ ᱫᱤᱱ ᱠᱷᱚᱱ ᱵᱟᱞᱤᱧ ᱪᱟᱞᱟᱣ ᱠᱟᱱᱟ ᱟᱨ ᱠᱟᱹᱣᱰᱤ ᱠᱚᱛᱟ ᱞᱤᱧ ᱪᱟᱵᱟ ᱟᱠᱟᱱᱟ᱾ ᱟᱫᱚ ᱫᱚ ᱚᱲᱟᱜ ᱠᱚᱨᱮᱱ ᱜᱮ ᱡᱩᱫᱤ ᱠᱚ ᱮᱢᱚᱜᱼᱟ ᱱᱟᱦᱟᱸᱜ ᱚᱱᱟ ᱜᱤ ᱟᱹᱜᱩ ᱠᱚᱜᱮ ᱱᱟᱸᱜ ᱞᱮ ᱪᱟᱞᱟᱜᱼᱟ
ᱟᱪᱪᱷᱟ ᱦᱚ ᱵᱟᱦᱨᱮ ᱨᱮ ᱛᱟᱦᱮᱸ ᱞᱮᱱᱠᱷᱟᱱ ᱦᱚᱸ ᱠᱟᱹᱣᱰᱤ ᱦᱚᱸ ᱫᱚᱨᱠᱟᱨᱚᱜ ᱜᱮᱭᱟ
ᱦᱮᱸ ᱛᱟᱦᱮᱸᱡ ᱜᱮᱛᱟ ᱞᱤᱧᱟ ᱛᱚ ᱚᱱᱟᱞᱤᱧ ᱠᱷᱚᱨᱪᱟ ᱪᱟᱵᱟ ᱠᱮᱫᱼᱟ ᱛᱚ ᱱᱤᱛᱚᱜ ᱠᱟᱹᱴᱤᱡ ᱜᱟᱱ ᱟᱹᱜᱩ ᱦᱩᱭᱩᱜᱼᱟ ᱦᱟᱜ ᱪᱟᱵᱟ ᱪᱟᱵᱟ ᱟᱠᱟᱱᱟ ᱢᱟᱱᱮ ᱯᱩᱨᱟᱹ ᱜᱮ ᱪᱟᱵᱟ ᱩᱛᱟᱹᱨ ᱟᱠᱟᱱᱟ ᱥᱮᱱᱚᱜ ᱦᱟᱹᱨᱤᱡ ᱢᱮᱱᱟᱜᱼᱟ ᱛᱟᱞᱤᱧ ᱛᱚ ᱛᱤᱱᱟᱹᱜ ᱜᱟᱱ ᱠᱤᱪᱷᱩ ᱜᱟᱱ ᱠᱟᱹᱣᱰᱤ
ᱟᱪᱟ ᱦᱚ ᱚᱱᱟ ᱠᱟᱹᱣᱰᱤ ᱢᱟ ᱫᱚᱨᱠᱟᱨᱚᱜ ᱜᱮᱭᱟ ᱵᱟᱦᱨᱮ ᱥᱟᱺᱜᱤᱧ ᱫᱤᱥᱚᱢ ᱨᱮ ᱛᱟᱦᱮᱸ ᱞᱮᱱᱠᱷᱟᱱ
ᱟᱨ ᱚᱠᱟ ᱠᱚᱨᱮᱫ ᱡᱮ ᱪᱟᱞᱟᱣ ᱪᱟᱵᱟᱜᱼᱟ ᱚᱴᱟᱝ ᱪᱟᱵᱟᱜᱼᱟ ᱞᱟᱹᱭ ᱞᱮᱠᱷᱟᱱ ᱫᱚ ᱛᱟᱣ ᱦᱚᱸ ᱟᱹᱰᱤ ᱢᱮᱱᱴᱮᱱ ᱠᱟᱛᱮᱫ ᱛᱟᱦᱮᱱ ᱦᱩᱭᱩᱜᱼᱟ ᱱᱚᱛᱮ
ᱦᱳᱭ ᱟᱫᱚ ᱵᱟᱦᱨᱮ ᱨᱮ ᱛᱟᱦᱮᱸ ᱞᱮᱱᱠᱷᱟᱱ ᱫᱚ ᱠᱟᱹᱴᱤᱡ ᱡᱟᱦᱟᱱᱟᱜ ᱮᱢ ᱦᱟᱛᱟᱣᱟ ᱥᱚᱵᱽᱡᱤ ᱠᱚ ᱦᱟᱛᱟᱜᱼᱟ ᱞᱟᱹᱭ ᱞᱮᱠᱷᱟᱱ ᱫᱚ ᱵᱩᱞᱩᱝ ᱢᱟ ᱦᱟᱛᱟᱜ ᱠᱟᱱ ᱜᱮᱭᱟ ᱥᱚᱵᱽᱡᱤ ᱦᱚᱸ ᱦᱟᱛᱟᱜ ᱜᱮᱭᱟ ᱟᱨ ᱚᱱᱛᱮ ᱨᱮᱜᱮ ᱡᱚᱛᱚᱣᱟᱜ ᱜᱮ ᱦᱟᱛᱟᱣᱼᱟ ᱞᱟᱹᱭ ᱞᱮᱠᱷᱟᱱ ᱫᱚ ᱵᱟᱦᱨᱮ ᱨᱮᱜᱮ ᱥᱮ ᱵᱟᱝ
ᱦᱚ ᱡᱷᱚᱛᱚ ᱢᱟᱱᱮ ᱠᱷᱟᱹᱞᱤ ᱪᱟᱣᱞᱮ ᱛᱮᱫ ᱵᱟᱫ ᱠᱟᱛᱮᱫ ᱡᱷᱚᱛᱚ ᱡᱟᱦᱟᱱᱟᱜ ᱜᱮᱢ ᱮ ᱪᱮᱠᱟᱭᱮᱫ ᱟᱢ ᱡᱚᱢ ᱮᱜ-ᱟᱢ ᱧᱩᱭᱮᱫ ᱟᱢ ᱡᱟᱦᱟᱱᱟᱜ ᱜᱮ ᱦᱟᱛᱟᱣ ᱟᱱᱟᱝ ᱜᱮ ᱦᱟᱛᱟᱣ ᱟᱛᱮᱱ ᱜᱮ ᱡᱚᱛᱚ ᱥᱩᱱᱩᱢ ᱵᱩᱞᱩᱝ ᱥᱟᱥᱟᱝ ᱢᱚᱥᱞᱟ ᱯᱮᱸᱭᱟᱡ ᱨᱟᱥᱩᱱ ᱡᱟᱦᱟᱸ ᱛᱤᱱᱟᱹᱜ ᱜᱮ ᱦᱩᱭᱱᱟ ᱟᱭᱢᱟ ᱜᱟᱱ ᱦᱮᱸ ᱥᱮ ᱩᱛᱩ ᱠᱚᱛᱚ ᱡᱤᱱᱤᱥ ᱡᱚᱛᱚ ᱠᱷᱟᱹᱞᱤ ᱠᱤᱨᱤᱧ ᱟᱛᱮᱫ ᱜᱮ
ᱦᱮᱸᱛᱚ ᱪᱟᱣᱞᱮ ᱵᱟᱫ ᱦᱳᱭ ᱪᱟᱣᱞᱮ ᱫᱚ ᱦᱟᱸᱜ ᱵᱟᱵᱚ ᱠᱤᱨᱤᱧ ᱪᱟᱣᱞᱮ ᱫᱚ ᱠᱟᱹᱴᱤᱡ ᱫᱟᱢ ᱜᱮᱭᱟ ᱱᱟᱦᱟᱜ ᱚᱲᱟᱜ ᱨᱮ ᱡᱚᱠᱷᱚᱱ ᱢᱮᱱᱟᱜᱼᱟ ᱡᱚᱠᱷᱚᱱ ᱚᱱᱟ ᱫᱚ ᱤᱫᱤ ᱫᱟᱲᱮᱭᱟᱜᱼᱟ ᱵᱚᱱ
ᱦᱩᱸ ᱢᱤᱫ ᱵᱚᱥᱛᱟ ᱜᱟᱱ ᱟᱹᱜᱩ ᱦᱳᱭ ᱠᱟᱱᱟ ᱟᱫᱚ ᱪᱟᱣᱞᱮ ᱠᱚᱫᱚ ᱢᱮᱱᱟᱜ ᱜᱮᱭᱟ ᱛᱚ ᱩᱛᱩ ᱠᱚᱨᱮᱱ ᱛᱮᱜᱮ ᱠᱟᱹᱣᱰᱤ ᱠᱚᱫᱚ ᱠᱷᱚᱨᱪᱟ ᱪᱟᱵᱟᱜ ᱠᱟᱱᱟ ᱠᱷᱚᱨᱚᱪ ᱪᱟᱵᱟᱜ ᱠᱟᱱᱟ
ᱦᱚᱭᱛᱚ ᱚᱱᱟᱜᱮ ᱟᱵᱚ ᱫᱚ ᱩᱛᱩ ᱦᱚᱸ ᱠᱟᱹᱴᱤᱡ ᱤᱭᱟᱹ ᱜᱮᱥᱮ ᱢᱟᱱᱮ ᱠᱟᱹᱴᱤᱡ ᱵᱟᱡᱟᱨ ᱠᱚᱨᱮ ᱛᱟᱦᱮᱸ ᱞᱮᱱᱠᱷᱟᱱ ᱫᱚ
ᱦᱩᱸ
ᱦᱮᱸ
ᱟᱫᱚ ᱚᱱᱮ ᱚᱱᱠᱟ ᱯᱮᱸᱭᱟᱡ ᱨᱟᱹᱥᱩᱱ ᱠᱚ ᱥᱟᱞᱟᱜ ᱜᱮ ᱡᱟᱦᱟᱸ ᱛᱤᱥ ᱫᱚ ᱡᱚᱢ ᱡᱚᱢ ᱠᱟᱛᱮ ᱯᱟᱨᱚᱢ ᱠᱟᱜ ᱦᱩᱭᱩᱜ ᱠᱟᱱᱟ ᱦᱮᱸᱥᱮ
ᱦᱳᱭ ᱦᱮᱸ
ᱚ
ᱚᱱᱟ ᱫᱟᱜ ᱢᱟᱹᱲᱤᱥᱟᱣ ᱫᱚ ᱟᱹᱰᱤ ᱱᱟᱯᱟᱭᱚᱜᱼᱟ
ᱪᱷᱟᱪᱷᱤ ᱯᱮᱭᱟᱡ ᱪᱷᱟᱹᱪᱤ ᱯᱮᱭᱟᱡ
ᱦᱚᱭ ᱦᱚᱭ ᱚᱱᱟ ᱫᱚ ᱟᱹᱰᱤ ᱢᱚᱡᱽ ᱵᱩᱡᱷᱟᱹᱜᱼᱟ ᱚᱱᱟ ᱫᱚ
ᱦᱚᱭ ᱱᱚᱝᱠᱟ ᱢᱤᱫᱴᱮᱱ ᱜᱟᱛᱮ ᱜᱤᱫᱽᱨᱟᱹ ᱟᱭᱤᱡ ᱯᱟᱹᱴᱷᱩᱣᱟᱹ ᱠᱟᱱ ᱜᱮᱭᱟ ᱩᱱᱤ ᱟᱹᱜᱩ ᱞᱟᱜ ᱛᱟᱦᱮᱫ ᱟ ᱟᱡᱟᱜ ᱚᱲᱟᱜ ᱠᱷᱚᱱ ᱪᱟᱥ ᱞᱟᱫ ᱛᱟᱦᱮᱸᱫ ᱟᱠᱚ ᱪᱷᱟᱹᱪ ᱯᱮᱸᱭᱟᱡᱽ ᱚᱲᱟᱜ ᱨᱮ ᱛᱚ ᱚᱱᱟ ᱟᱭᱢᱟ ᱫᱤᱱ ᱞᱮ ᱡᱚᱢ ᱠᱮᱜᱼᱟ ᱤᱱᱟᱹ ᱛᱮᱜᱮ ᱟᱨ ᱡᱟᱦᱟᱱᱟᱜ ᱠᱚᱢ ᱧᱚᱜ ᱩᱛᱩ ᱠᱟᱜᱼᱟ ᱨᱮᱦᱚᱸ ᱡᱩᱫ ᱠᱚᱢ ᱧᱚᱜ ᱩᱛᱩ ᱠᱟᱜᱼᱟ ᱚᱱᱟ ᱩᱛᱩ ᱢᱟᱛᱟ ᱜᱮ ᱠᱚᱢ ᱧᱚᱜ ᱟᱨ ᱵᱟᱨᱭᱟ ᱜᱟᱱ ᱪᱷᱟᱪᱤ ᱯᱮᱭᱟᱪ ᱟᱨ ᱟᱨ ᱵᱩᱞᱩᱝ ᱟ ᱚᱱᱟᱜᱮ ᱴᱤᱰᱟᱹᱜ ᱴᱤᱰᱟᱹᱜ ᱟᱛᱮᱢ ᱡᱚᱢᱮᱜᱼᱟ ᱟᱹᱰᱤ ᱪᱮᱦᱨᱟ ᱵᱩᱡᱷᱟᱹᱜᱼᱟ ᱫᱟᱜᱢᱟᱹᱲᱤ ᱫᱟᱜ ᱤᱱᱟᱹ ᱤᱱᱟᱹ ᱛᱮᱜᱮ ᱟᱨ ᱟᱹᱰᱤ ᱫᱤᱱ ᱞᱮ ᱡᱚᱢ ᱠᱟᱫ ᱛᱟᱦᱮᱸᱜᱟ ᱟᱨ ᱠᱟᱹᱴ ᱠᱟᱹᱴᱤᱡ ᱰᱷᱮᱮᱨ ᱧᱚᱜ ᱜᱮ ᱟᱹᱜᱩ ᱠᱟᱫ ᱛᱟᱦᱮᱸᱜ ᱟ
ᱚ
ᱟᱨ ᱡᱟᱦᱟᱸᱛᱮ ᱡᱩᱫᱤ ᱩᱛᱩ ᱠᱚᱦᱚᱸ ᱵᱟᱹᱱᱩᱜᱼᱟ ᱮᱱᱠᱷᱟᱱ ᱫᱚ ᱪᱷᱟᱹᱪᱤ ᱯᱮᱸᱭᱟᱡ ᱟᱨ ᱵᱩᱞᱩᱝ ᱮᱠᱷᱮᱱ ᱵᱩᱞᱩᱝ ᱚᱱᱟ ᱴᱤᱰᱟᱹᱜ ᱴᱤᱰᱟᱹᱜ ᱟᱛᱮ ᱞᱮ ᱡᱚᱢᱟ ᱦᱳᱭ
ᱦᱩᱸ
ᱟᱨ ᱤᱱᱠᱟᱹ ᱛᱮᱜᱮ ᱛᱟᱦᱮᱱ ᱦᱩᱭᱩᱜ ᱠᱟᱱᱟ ᱪᱤᱠᱟᱹᱭᱟᱢ ᱟᱨ ᱚᱲᱟᱜ ᱨᱮᱢᱟ ᱛᱚ ᱩᱱᱟᱹᱜ ᱠᱟᱹᱣᱰᱤ ᱢᱟ ᱵᱟᱝ ᱠᱚ ᱮᱢ ᱫᱟᱲᱮ ᱟᱢᱟ ᱥᱮ
ᱦᱮᱸ ᱵᱟᱦᱨᱮ ᱛᱟᱦᱮᱸᱱᱠᱷᱟᱱ ᱥᱟᱺᱜᱤᱧ ᱨᱮ ᱠᱟᱹᱴᱤᱡ ᱛᱟᱦᱮᱸ ᱞᱮᱱᱠᱷᱟᱱ ᱫᱚ ᱚᱱᱟ ᱦᱚᱸ ᱟᱵᱚ ᱢᱟ ᱨᱮᱸᱜᱮᱡ ᱦᱚᱲ ᱚᱠᱟᱨᱮᱵᱚᱱ ᱧᱟᱢᱟ ᱥᱮ ᱵᱟᱝ
ᱚ
ᱦᱟᱸ ᱾
ᱩᱱᱟᱹᱜ ᱦᱚᱲᱟᱜ ᱠᱷᱚᱱ ᱫᱚ, ᱵᱟᱝᱠᱚ ᱮᱢ ᱫᱟᱲᱮ ᱭᱟᱵᱚᱱᱟ ᱥᱮ? ᱦᱚᱲᱟᱜ ᱦᱚᱸᱛᱚ, ᱚᱲᱟᱜ ᱨᱮᱱᱟᱜ ᱦᱚᱸ ᱟᱭᱢᱟ ᱜᱟᱱ ᱠᱟᱹᱢᱤ ᱢᱮᱱᱟᱜᱼᱟ, ᱠᱟᱹᱢᱤ ᱦᱚᱨᱟ ᱠᱚ ᱾
ᱦᱮᱸ, ᱟᱪᱪᱷᱟ ᱜᱚᱢᱠᱮ ᱢᱤᱫᱴᱟᱝ ᱞᱤᱧ ᱞᱟᱹᱭ ᱮᱜᱼᱟ, ᱦᱮᱸ ᱥᱮ ᱾ ᱟᱪᱪᱷᱟ, ᱚᱠᱛᱚ ᱠᱚᱦᱚᱸ ᱠᱟᱹᱴᱤᱡ ᱯᱟᱞᱮ ᱤᱭᱟᱹᱮᱫᱤᱜ ᱠᱟᱱᱟ, ᱦᱮᱸ ᱥᱮᱮ ᱾ ᱟᱪᱪᱷᱟ, ᱤᱱᱠᱟᱹ ᱜᱮ ᱛᱚᱵᱮ ᱦᱟᱸᱱᱟᱜ, ᱦᱮᱸ, ᱛᱚᱵᱮ ᱢᱟ ᱾ ᱡᱚᱦᱟᱨ ᱜᱮ ᱾ ᱡᱚᱦᱟᱨ ᱜᱮ ᱾